ᱦᱮᱞᱳᱻ
ᱦᱮᱸ ᱨᱚᱲ ᱮᱢ ᱟᱡᱚᱢ ᱧᱟᱢ ᱮᱫᱟ
ᱦᱮᱸ ᱟᱸᱡᱚᱢᱚᱜ ᱠᱟᱱᱟ ᱟ ᱤᱧᱟᱹᱜ ᱨᱚᱲᱮᱢ ᱟᱸᱡᱚᱢ ᱫᱟᱢ
ᱦᱮᱸ ᱮᱠᱫᱚᱢ ᱟᱹᱰᱤ ᱱᱟᱯᱟᱭ ᱛᱮ ᱱᱟᱯᱟᱭ ᱥᱟᱺᱦᱤᱡ ᱟᱡᱚ ᱢᱚᱜ ᱠᱟᱱᱟ
ᱟᱪᱪᱷᱟ ᱢᱩᱵᱷᱤ ᱧᱮᱞᱮᱱᱞᱚ ᱤᱧ ᱮᱢᱟᱜ ᱢᱮ ᱚᱱᱟ ᱠᱩᱢ ᱧᱮᱞ ᱪᱟᱵᱟ ᱠᱮᱫᱟ
ᱟᱣᱨᱤ ᱢᱤᱫᱴᱟᱝ ᱦᱚᱞᱤᱤᱭᱣᱩᱰᱤᱧ ᱧᱮᱞ ᱟᱠᱟᱫᱟ ᱟᱨ ᱵᱟᱨᱭᱟ ᱫᱚ ᱟᱹᱣᱨᱤᱧ ᱧᱮ ᱠᱟ ᱠᱚᱣᱟ ᱞᱮᱯ ᱴᱚᱯ ᱨᱮᱧ ᱤᱭᱟᱹ ᱟᱠᱟᱫᱟ ᱢᱮᱱᱮᱫᱤᱧ ᱧᱮᱞᱤᱧᱦᱟᱸᱜ ᱯᱷᱟᱸᱠᱟ ᱫᱮᱠᱷᱮ
ᱟᱸ ᱤᱧ ᱫᱚ ᱫᱤᱨᱥᱟᱢ ᱛᱷᱨᱤ ᱡᱟᱦᱟᱸ ᱢᱮᱱᱟᱜᱼᱟ ᱦᱮᱸ ᱚᱽᱱᱟᱛᱮ ᱢᱟᱛᱨᱚ ᱵᱟᱨ ᱫᱤᱱ ᱨᱤᱧ ᱧᱮᱞ ᱪᱟᱵᱟᱣ ᱟᱠᱟᱫᱟ
ᱵᱷᱟᱞᱮ ᱜᱮᱭᱟ ᱛᱚ
ᱟ ᱥᱩᱞᱮᱴ ᱢᱮᱱᱟᱜ-ᱟ ᱟᱫᱚ ᱡᱩᱫᱤ ᱚᱱᱟ ᱡᱩᱫᱤ ᱟᱨᱚ ᱡᱩᱫᱤ ᱛᱟᱦᱮ ᱠᱚᱜ-ᱟ ᱚᱡᱚᱭᱫᱮᱵᱜᱚᱱ ᱡᱩᱫᱤ ᱛᱟᱦᱮ ᱠᱚᱜ-ᱟ ᱦᱮᱸ
ᱩᱱᱤ ᱦᱚᱭ ᱛᱩᱫᱟᱠᱚ ᱛᱚ ᱟᱫᱚ ᱱᱤᱭᱟᱹ ᱵᱚ ᱛᱩᱫ ᱮᱱᱟ ᱛᱟᱦᱚᱞᱮ ᱩᱱᱤ ᱦᱚᱭ ᱛᱩᱫᱟᱠᱚ ᱦᱟᱜ
ᱩᱱ ᱫᱚ ᱟᱨ ᱛᱷᱨᱤ ᱛᱚᱫᱟᱜ ᱟᱥᱮ ᱪᱮᱫ ᱟᱨᱚ
ᱡᱮᱢᱚᱱ ᱱᱚᱜ-ᱚᱭ ᱱᱤᱭᱟᱹ ᱱᱤᱭᱟᱹ ᱫᱚ ᱢᱟᱞᱟ ᱡᱟᱞᱟᱢ ᱛᱮ ᱯᱮᱭᱟ ᱛᱤᱱ ᱱᱚᱢᱵᱚᱨ ᱛᱚᱜ ᱱᱟᱛᱚ
ᱦᱮ
ᱚᱱᱠᱟᱟᱜᱮ ᱦᱤᱱᱫᱤ ᱛᱮ ᱛᱤᱱ ᱱᱚᱢᱵᱚᱨ ᱦᱚᱸ ᱛᱩᱫᱩᱜ-ᱟ ᱚᱱᱟ ᱫᱚ ᱚᱡᱚᱭ ᱫᱮᱵ ᱜᱚᱱᱮ ᱛᱩᱫᱟ ᱱᱩᱭ ᱜᱮ ᱥᱮᱢ ᱢᱩᱵᱷᱤ ᱥᱮᱢ ᱡᱚᱛᱚ ᱠᱚᱜᱮ ᱡᱚᱛᱚ ᱜᱮ ᱨᱚᱲ ᱛᱮ ᱦᱤᱱᱫᱤ ᱮᱠᱢᱟᱛᱨᱚ ᱚᱡᱚᱭᱫᱮᱵᱽ ᱠᱷᱚᱱ ᱦᱤᱨᱳᱭ ᱛᱟᱦᱮᱱᱟ ᱩᱱᱠᱩ ᱦᱤᱨᱳ ᱨᱤᱱ ᱠᱚ ᱪᱮᱸᱡᱚᱜ-ᱟ ᱯᱟᱜ ᱮᱠᱴᱚᱨ ᱠᱚ ᱡᱚᱛᱚ ᱠᱚ ᱪᱟᱞᱟᱜ-ᱟ ᱤᱱᱟᱹᱜᱮ ᱵᱟᱝᱠᱷᱟᱱ ᱢᱩᱵᱷᱤ ᱨᱮᱱᱟᱜ ᱡᱟᱦᱟᱸ ᱟᱥᱚᱞ ᱩᱫᱽᱫᱮᱥᱥᱚ
ᱯᱷᱮᱢ ᱜᱮ ᱢᱟᱱᱮ
ᱠᱤᱱ ᱥᱩᱞᱮᱴ ᱛᱟᱨᱢᱟᱱᱮ ᱟᱫᱚ ᱯᱨᱚᱛᱷᱚᱢ ᱥᱟᱵᱟᱜ ᱤᱧ ᱤᱭᱟᱹ ᱠᱚ ᱚᱡᱚᱭᱫᱮᱵ ᱜᱚᱱᱤᱧ ᱧᱮᱞ ᱟᱠᱟᱫᱟ ᱥᱮ ᱦᱮ ᱦᱮ ᱨᱮᱠᱚ ᱥᱩᱞᱮᱴ ᱦᱮ ᱠᱤᱱᱛᱩ ᱦᱮ ᱥᱩᱞ ᱠᱚᱨᱟᱣ ᱠᱟᱫᱟ ᱛᱟᱱᱮ ᱢᱤᱫᱴᱮᱱ ᱡᱟᱦᱟᱸ ᱢᱤᱫᱴᱮᱱ ᱢᱤᱫᱴᱮᱱ ᱟᱯᱟᱛᱟᱜ ᱡᱟᱦᱟᱸ ᱠᱟᱹᱢᱤ ᱠᱟᱱᱟ ᱢᱤᱫᱴᱮᱱ ᱦᱮ
ᱦᱮᱸ
ᱥᱩᱞᱮᱴ ᱛᱟ ᱢᱟᱱᱮ ᱢᱩᱵᱷᱤ ᱨᱮ
ᱚ
ᱫᱳᱥ ᱠᱟᱛᱮ ᱪᱮᱤᱠᱣ ᱟᱠᱟᱱᱟᱭ ᱜᱤᱫᱽᱨᱟᱹ ᱡᱩᱫᱤ ᱫᱳᱥ ᱮ ᱪᱮᱠᱟᱹᱭᱮᱱᱟᱭ ᱵᱟᱧᱪᱟᱣ ᱮ ᱫᱚ ᱦᱩᱭᱩᱜ ᱜᱮᱭᱟ
ᱦᱮ ᱤᱧ ᱦᱚ ᱛᱷᱨᱤ ᱫᱚ ᱦᱟᱜ ᱛᱤᱦᱤᱧ ᱜᱟᱯᱟ ᱥᱮᱫ ᱜᱮ ᱧᱮᱞᱟ ᱦᱟᱜ ᱧᱮᱞ ᱫᱚ ᱦᱟᱜ ᱥᱟᱡᱮ ᱜᱮ ᱵᱟᱹᱧ ᱧᱮᱞ ᱠᱟᱫᱟ ᱟᱠᱟᱫᱟ ᱧᱤᱫᱟᱹ ᱛᱮᱫᱚ ᱚᱱᱮ ᱚᱱᱠᱟ ᱤᱭᱟᱹ ᱵᱟᱲᱟᱭ ᱦᱩᱭᱩᱜ ᱟᱛᱚ ᱴᱟᱣᱟᱨ ᱠᱚ ᱤᱭᱟᱹ ᱠᱚᱦᱚ ᱞᱮᱯᱴᱚᱵ ᱠᱚ ᱥᱚᱢᱚᱭ ᱪᱟᱨᱡ ᱠᱚᱨᱮ ᱵᱟᱝ ᱛᱟᱦᱮᱱ ᱠᱷᱟᱱᱮ ᱯᱚᱨᱮ ᱜᱮ ᱧᱮᱞᱮ ᱦᱟᱜ ᱯᱷᱟᱠᱟ ᱛᱮᱠᱮ ᱟᱨ ᱥᱤᱧ ᱵᱮᱲᱟ ᱢᱟ ᱥᱤᱝ ᱵᱮᱲᱟ ᱢᱟ ᱱᱚᱰᱮ ᱜᱤᱧ ᱛᱟᱦᱮᱱ ᱠᱟᱱ
ᱚᱸᱰᱮ ᱢᱤᱫᱴᱮᱡ ᱤᱭᱟᱹ ᱟᱹᱜᱩ ᱠᱟᱢ ᱠᱷᱟᱱᱛᱟ ᱠᱚᱵᱚᱞ ᱠᱚ ᱵᱟ ᱟᱢ ᱵᱟᱢ ᱢᱮᱛᱟᱭ ᱠᱟᱱᱟ ᱫᱚᱦᱚ ᱠᱟᱜ-ᱟᱢ ᱟᱱ ᱡᱩᱫᱤ ᱦᱮᱜ ᱦᱮ
ᱢᱮᱱᱟᱜ-ᱟ ᱠᱟᱱᱛᱷᱟ ᱠᱚᱢᱵᱟᱞ ᱠᱚ ᱡᱚᱛᱚ ᱜᱮ
ᱛᱟᱦᱮ ᱨᱟᱵᱟᱝ ᱱᱤᱛ ᱫᱚ ᱟᱢᱫᱚ ᱱᱮᱥ ᱫᱚ ᱱᱚᱛᱮ ᱨᱮᱜᱮᱢ ᱛᱟᱦᱮᱱᱟ ᱛᱚ
ᱦᱮ ᱦᱮ ᱱᱚᱛᱮ ᱨᱮᱜᱮ ᱦᱮᱡ-ᱟ ᱱᱚᱛᱮ ᱨᱮᱜᱮ ᱛᱤᱭᱟ ᱴᱚᱞᱟ ᱨᱮᱜᱮᱧ ᱛᱟᱦᱮᱱᱟ
ᱦᱩ ᱦᱟᱸᱰᱮ ᱡᱚᱢ ᱢᱮ ᱱᱚᱸᱰᱮ ᱦᱤᱡᱩᱜ ᱢᱮ
ᱦᱮ ᱵᱟᱠᱷᱟᱱ ᱫᱚ ᱪᱮᱫ ᱟᱞᱮᱫᱚ ᱫᱚ ᱛᱤᱦᱤᱧ ᱜᱟᱯᱟ ᱥᱟᱵ ᱠᱚᱲᱟ ᱜᱤᱫᱽᱨᱟᱹ ᱫᱚ ᱡᱚᱛᱚ ᱠᱟᱹᱢᱤ ᱠᱚ ᱪᱟᱞᱟᱜ ᱠᱟᱱᱟ ᱟᱛᱳ ᱠᱚᱨᱮᱱ ᱫᱚ ᱚᱠᱚᱭ ᱦᱚ ᱵᱟᱠᱚ ᱛᱟᱦᱮᱱ ᱠᱟᱱᱟ ᱢᱤᱫ ᱵᱟᱨᱭᱟ ᱠᱚ ᱛᱟᱦᱮᱱ ᱠᱟᱱᱟ ᱩᱱᱠᱩ ᱦᱚ ᱰᱟᱝᱨᱤ ᱠᱚᱜᱮ ᱠᱚ ᱪᱟᱞᱟᱜ ᱠᱟᱱᱟ ᱵᱟᱠᱷᱟᱡ ᱥᱮᱸᱫᱽᱨᱟ ᱟᱨ ᱤᱧᱫᱚ ᱪᱮᱫ ᱤᱧ ᱪᱤᱠᱟᱹᱭᱟ ᱚᱲᱟᱜ ᱨᱮ ᱮᱥᱠᱟᱨ ᱨᱮᱫᱚ ᱡᱚᱢ ᱟᱨ ᱜᱤᱛᱤᱡ ᱠᱟᱛᱮᱫ ᱪᱷᱟᱲᱟ ᱫᱚ ᱚᱫᱚᱧ ᱢᱮᱱᱫᱟ ᱵᱟᱝ ᱚᱰᱮᱜᱤᱧ ᱪᱟᱞᱟᱣ ᱵᱟᱲᱟ ᱞᱮ ᱚᱸᱰᱮ ᱜᱮ ᱱᱟᱥᱮᱱᱟᱜ ᱟᱰᱰᱟ ᱵᱟᱲᱟ ᱞᱟᱹᱜᱤᱫ ᱚᱸᱰᱮᱜᱤᱧ ᱛᱟᱦᱮᱱᱟ᱾
ᱱᱤᱭᱟᱹ ᱫᱷᱟᱣ ᱫᱚ ᱯᱩᱥᱨᱤᱭᱟ ᱢᱮ ᱛᱟᱦᱮᱱᱟ ᱵᱟᱝ ᱱᱤᱭᱟᱹ ᱫᱷᱟᱣ
ᱵᱟᱝ ᱮᱠᱫᱚᱢ ᱵᱟᱝ ᱮᱠᱫᱚᱢ ᱵᱟᱝ
ᱱᱤᱭᱟᱹ ᱤᱧ ᱫᱚ ᱱᱤᱭᱟᱹ ᱫᱷᱟᱣ ᱫᱚ ᱵᱷᱟᱜᱤ ᱯᱩᱥᱤᱨᱤᱫᱤᱧᱟ ᱞᱟᱡ ᱠᱚᱨᱮ ᱛᱤ
ᱯᱩᱥᱤᱨᱤᱭᱟᱜ ᱢᱮᱭᱟ ᱥᱮ ᱯᱩᱥᱤᱨᱤᱭᱟᱜ ᱦᱟᱜ ᱠᱤᱪᱷᱩ ᱫᱤᱱ ᱯᱚᱨ ᱚᱱᱟ ᱜᱮ ᱵᱟᱹᱧ ᱵᱩᱡᱽ ᱫᱟᱲᱮ ᱵᱷᱟᱫᱚᱨ ᱵᱚᱸᱜᱟ ᱜᱮᱛᱚ ᱟᱹᱣᱨᱤᱭᱮᱫ-ᱟ ᱤᱧ ᱦᱚ ᱦᱤᱡᱩᱜ ᱠᱟᱱᱟ ᱦᱟᱜ ᱚᱱᱟ ᱟᱥᱟᱲ ᱥᱟᱵᱚᱱ ᱵᱷᱟᱫᱚᱨ ᱵᱚᱸᱜᱟ ᱥᱮᱫ ᱜᱮ ᱤᱧ ᱫᱚ ᱵᱮᱥᱤ ᱠ ᱯᱩᱥᱨᱤᱧᱟᱹ
ᱦᱩ ᱮᱠᱪᱩᱭ ᱯᱩᱥᱨᱤ ᱪᱤᱠᱟᱛᱮ ᱠᱟᱹᱢᱤ ᱠᱟᱱᱟ ᱱᱚᱰᱮ ᱫᱚ ᱮ ᱥᱤᱛᱩᱝ ᱨᱮᱱᱟᱜ ᱫᱚ ᱠᱟᱹᱢᱤ ᱦᱩᱭᱩᱜ ᱠᱟᱱᱟ ᱥᱮ ᱦᱮ
ᱦᱩ
ᱚᱱᱟ ᱠᱚ ᱢᱮᱱᱫᱟ ᱚᱲᱟᱜ ᱦᱚᱲ ᱠᱚ ᱢᱮᱱᱫᱟ ᱚᱱᱟ ᱞᱟᱹᱜᱤᱫ ᱦᱳᱭ ᱫᱟᱲᱮᱭᱟᱜᱼᱟ᱾ ᱵᱟᱝᱠᱚ ᱟᱜᱩ ᱵᱟᱲᱟᱣ ᱠᱟᱫᱟ ᱛᱟᱦᱚᱞᱮ ᱚᱱᱟ ᱞᱟᱹᱜᱤᱫ ᱛᱤ ᱠᱚᱨᱮ ᱟᱫᱚᱢ ᱮᱱ ᱛᱤ ᱴᱷᱮᱱ ᱦᱮᱸ
ᱦᱩᱸ᱾
ᱞᱟᱡᱽ ᱠᱟᱴᱟ ᱚᱝᱠᱟ ᱦᱳᱭᱳᱜ
ᱦᱮᱸ ᱦᱳᱭ ᱫᱟᱲᱮᱭᱟᱜ ᱜᱮᱭᱟ᱾
ᱟᱹᱰᱤ ᱛᱟᱨᱢᱥᱱᱮ ᱤᱭᱟ ᱛᱟᱨᱢᱟᱱᱮ ᱮᱢᱚᱱ ᱵᱩᱡᱩᱜᱼᱟ ᱥᱮ ᱥᱤᱛᱩᱝ ᱞᱮᱠᱷᱟᱱᱡ ᱵᱟᱵᱟᱛᱟᱭ ᱦᱤᱨᱠᱟᱹ ᱜᱮ᱾
ᱦᱩᱸ ᱟᱨ ᱫᱮᱢᱟᱹᱨᱭᱟᱹ ᱚᱸᱰᱮ ᱫᱚᱢᱮ ᱵᱮᱥᱤ ᱵᱟᱵᱟᱛ ᱾ ᱛᱚ ᱵᱟᱵᱟᱛᱟ ᱩᱱᱟᱹᱜ ᱜᱮ ᱟᱨᱚ ᱡᱟᱦᱟᱸ ᱮᱠᱴᱩ ᱵᱮᱥᱤ ᱧᱚᱜ ᱨᱟᱢᱟ ᱛᱮᱢ ᱵᱟ ᱜᱟᱹᱫᱩᱨᱚᱜᱼᱟ ᱚᱱᱟ ᱫᱚ ᱟᱨᱚ ᱮᱠᱫᱚᱢ ᱪᱷᱟᱞᱚᱜᱼᱟ᱾ ᱟᱨ ᱚᱸᱰᱮ ᱚᱸᱰᱮᱜᱮ ᱢᱤᱫᱴᱟᱝ ᱯᱷᱚᱲᱟ ᱞᱮᱠᱟ ᱤᱭᱟᱹᱭᱮᱱ ᱜᱮ. ᱾
ᱦᱩ ᱯᱟᱥᱛᱟ ᱠᱚᱫᱚᱢ ᱡᱚᱢ ᱮᱫᱟ ᱥᱮ ᱵᱟᱝ ᱯᱟᱥᱛᱟ
ᱦᱚᱞᱟ ᱥᱮ ᱢᱟᱸᱫᱷᱮᱨ ᱦᱤᱞᱳᱜ ᱢᱤᱫ ᱫᱤᱱᱤᱧ ᱡᱚᱢ ᱠᱮᱫᱟ᱾ ᱢᱟᱸᱫᱷᱮᱨ ᱦᱤᱞᱳᱜ ᱥᱮᱡ ᱟᱨ ᱢᱤᱫ ᱫᱤᱱ ᱢᱳᱢᱳᱥ ᱤᱧ ᱤᱫᱤ ᱞᱮᱫᱟ ᱱᱚᱸᱰᱮ ᱠᱷᱚᱡ᱾ ᱟᱪᱪᱷᱟ ᱫᱚ ᱵᱟᱝ ᱥᱤᱵᱤᱞ ᱠᱟᱱᱟ᱾ ᱚᱱᱟ ᱥᱩᱯ ᱟᱪᱪᱷᱟ ᱵᱟᱝ ᱵᱩᱡᱩᱜ ᱠᱟᱱᱟ᱾
ᱚᱝᱠᱟ ᱠᱟ-ᱠᱟ ᱢᱳ-ᱢᱳᱢᱳᱥ ᱫᱚ ᱠᱟᱴᱷᱮᱱ ᱚᱱ ᱤᱭᱟᱹ ᱴᱷᱮᱱ ᱚᱱᱮ ᱤᱭᱟᱹ ᱵᱚᱞᱟᱭ ᱫᱟ ᱣᱟᱜ ᱯᱟᱥᱮ ᱴᱷᱮᱱ ᱥᱮ ᱪᱮᱫ?
ᱚᱸᱰᱮ ᱫᱚ ᱵᱟᱝ᱾ ᱦᱟᱜᱼᱟ ᱱᱟᱛᱮ ᱧᱚᱜ ᱪᱟᱞᱟᱜ ᱦᱩᱭᱩᱜᱼᱟ᱾ ᱞᱮᱸᱜᱟᱛᱤ ᱦᱟᱸᱰᱮ ᱡᱟᱦᱟ ᱴᱷᱮᱡᱸ ᱵᱷᱤᱰᱭᱳ ᱦᱚᱞ ᱛᱟᱦᱮᱸ ᱠᱟᱱ᱾
ᱦᱮᱸ᱾ ᱚ ᱟᱪᱪᱷᱟ ᱟᱪᱪᱷᱟ᱾ ᱚᱯᱚᱡᱤᱴ ᱥᱟᱭᱤᱰ ᱨᱮ ᱜᱩᱞᱤ ᱨᱮ ᱦᱟᱝ ᱩᱱᱤ ᱴᱮᱞᱟᱨ ᱢᱮᱱᱟᱜᱼᱟ᱾ ᱴᱮᱞᱟᱨ ᱢᱤᱫᱴᱮᱱ ᱢᱮᱱᱟᱭᱟ᱾ ᱵᱟᱝ ᱚᱸᱰᱮ ᱠᱚ ᱢᱮᱱᱫᱟ ᱥᱮ ᱪᱮᱫ ᱢᱳᱢᱳ ᱦᱚᱸ ᱵᱷᱟᱜᱤ ᱤᱭᱟᱹ ᱢᱳᱢᱳᱧ ᱢᱮᱱᱮᱜ ᱯᱟᱥᱛᱟ ᱦᱚᱸᱭ ᱵᱮᱱᱟᱣᱮᱫᱟ ᱥᱮ ᱪᱮᱫ ᱢᱤᱫ ᱫᱤᱱ ᱠᱚ ᱞᱟᱹᱭᱮᱫ ᱛᱟᱦᱮᱱᱟ᱾
ᱵᱮᱱᱟᱣ ᱫᱚᱭ ᱵᱮᱱᱟᱣ ᱜᱮ ᱨᱮᱦᱚᱸ ᱤᱧ ᱫᱚ ᱯᱟᱥᱛᱟ ᱴᱟᱥᱛᱟ ᱠᱚᱫᱚ ᱩᱱᱤ ᱴᱷᱮᱡ ᱫᱚ ᱤᱧᱫᱚ, ᱯᱟᱥᱛᱟ ᱫᱚ ᱢᱤᱫ ᱦᱚᱲ ᱴᱷᱮᱱ ᱜᱮᱧ ᱡᱚᱢᱟ᱾
ᱦᱮᱸ ᱱᱟᱸᱰᱮ ᱛᱚ?
ᱱᱟᱰᱮ ᱢᱩᱪᱟᱹᱫ ᱨᱮ᱾ ᱵᱟᱝᱠᱷᱟᱱ ᱫᱚ ᱦᱮᱸ ᱵᱟᱝᱠᱷᱟᱱ ᱫᱚ ᱚᱠᱚᱭ ᱥᱮᱫ ᱜᱮ ᱵᱟᱹᱧ ᱡᱚᱢᱟ᱾ ᱛᱟᱦᱚᱞ ᱢᱳᱢᱳᱥ ᱤᱧ ᱤᱫᱤ ᱠᱮᱫᱟ ᱚᱱᱟ ᱥᱩᱯ ᱫᱚ ᱟᱪᱪᱷᱟ ᱡᱩᱛ ᱫᱚ ᱵᱟᱝ ᱵᱩᱡᱩᱜ ᱠᱟᱱᱟ᱾ ᱚᱱᱟ ᱫᱟᱜ ᱢᱟᱲᱤ ᱴᱟᱭᱤᱯ ᱢᱟᱱᱮ ᱮᱠᱴᱩ ᱫᱟᱜ ᱢᱟᱲᱤ ᱪᱮᱫᱽᱠᱟ ᱤᱭᱟᱹ ᱞᱮᱭᱟ ᱞᱮᱭᱟ ᱧᱚᱜ ᱵᱟᱝ ᱧᱮᱞᱚᱜᱼᱟ᱾ ᱚᱱᱠᱟ ᱵᱩᱡᱩᱜ ᱧᱮᱞᱚᱜ ᱠᱟᱱᱟ, ᱟᱨ
ᱟᱫᱚ ᱵᱟᱸᱠᱩᱲᱟ ᱵᱟᱸᱠᱩᱲᱟ ᱞᱮᱠᱟ ᱜᱮ ᱧᱟᱢᱚᱜᱼᱟ ᱠᱤ? ᱦᱮᱸ ᱥᱩᱞᱮᱴ ᱛᱟᱨᱢᱟᱱᱮ ᱚᱸᱰᱮ ᱫᱚ ᱛᱤᱱᱟᱹᱜ ᱫᱟᱢ ᱱᱳᱣᱟ ᱞᱟᱭ ᱠᱮᱫᱟ ᱾
ᱛᱤᱨᱤᱥ ᱴᱟᱠᱟ᱾
ᱚ ᱛᱟᱦᱚᱞᱮ ᱦᱟᱸᱰᱮ ᱫᱚ ᱛᱤᱱᱟᱹᱜ ᱯᱚᱧᱪᱟᱥ ᱴᱟᱠᱟ ᱦᱟᱝ ᱯᱚᱧᱪᱟᱥ ᱴᱟᱠᱟ ᱦᱟᱸᱰᱮ ᱫᱚ ᱦᱟᱝ?
ᱯᱚᱧᱪᱟᱱᱱᱚ ᱦᱮᱸ᱾
ᱚᱱᱟ ᱫᱚ ᱥᱩᱯ ᱤᱧ ᱫᱚ ᱤᱧ ᱫᱚ ᱵᱤᱥᱮ ᱥᱚᱢᱚᱭ ᱚᱱᱟ ᱥᱩᱯ ᱛᱮᱜ ᱵᱷᱟᱹᱜᱤ ᱥᱤᱵᱤᱞᱤᱧᱟ ᱛᱟᱨᱢᱟᱱᱮ᱾ ᱟᱨ ᱡᱩᱫᱤ ᱱᱟᱥᱮ ᱱᱟᱜ ᱡᱩᱫᱤ ᱢᱟᱸᱫᱟ ᱢᱟᱸᱫᱟ ᱜᱚᱞᱟ ᱴᱷᱤᱠ ᱛᱮ ᱡᱩᱫᱤ ᱵᱟᱢ ᱵᱩᱡᱽᱫᱟ- ᱟᱪᱪᱷᱟ, ᱮᱠᱫᱚᱢ ᱠᱞᱤᱭᱟᱨ ᱜᱚᱫᱟᱭ᱾ ᱟᱨ ᱤᱧ ᱡᱚᱠᱷᱚᱱ ᱦᱮᱡ ᱟᱠᱟᱱᱟ, ᱟᱫᱚ ᱚᱱᱟ ᱠᱷ ᱯᱚᱨ ᱫᱚ ᱵᱟᱯᱮ ᱪᱟᱞᱟᱣ ᱠᱟᱱᱟ ᱢᱤᱫ ᱫᱷᱟᱣ ᱦᱚᱸ ᱵᱟᱯᱮ ᱪᱟᱞᱟᱣ ᱠᱟᱱᱟ ᱟᱫᱚ?
ᱚᱱᱟ ᱯᱚᱨ ᱫᱚ ᱟᱥᱟ ᱠᱚᱨᱤ ᱡᱟᱹᱱᱤᱡ ᱵᱟᱝᱞᱮ ᱪᱟᱞᱟᱣ ᱟᱠᱟᱱᱟ᱾ ᱡᱟᱹᱱᱤᱡ ᱪᱚ ᱵᱟᱝᱞᱮ ᱪᱟᱞᱟᱣ ᱟᱠᱟᱱᱟ᱾ ᱩᱸᱦᱩᱜ ᱵᱟ ᱪᱟᱞᱟᱣ ᱵᱟᱝ ᱦᱩᱭ ᱟᱠᱟᱱᱟ᱾ ᱟᱱᱮ ᱢᱤᱫ ᱫᱤᱱ ᱢᱤᱫ ᱫᱤᱱ ᱵᱚᱱ ᱪᱟᱞᱟᱣᱮᱱ᱾
ᱦᱩᱸ᱾
ᱟᱢ ᱟᱢᱜᱮᱢ ᱛᱟᱦᱮ ᱠᱟᱱ ᱚᱱᱮ ᱯᱤᱯᱤ ᱛᱩᱢ ᱱᱤᱛ ᱦᱟᱹᱵᱤᱡᱽ ᱫᱚ ᱵᱟᱭ ᱯᱷᱱ ᱟᱠᱟᱫᱟ᱾ ᱩᱱᱤ ᱮᱱᱦᱤᱞᱳᱜ ᱞᱟᱦᱟᱛᱮᱸ ᱚᱱᱮ ᱡᱮ ᱦᱤᱞᱳᱜ ᱤᱧ ᱪᱟᱞᱟᱭᱮᱱ ᱮᱱᱦᱤᱞᱳᱜ ᱤᱧ ᱯᱷᱚᱱᱟᱫᱤ ᱛᱟᱦᱮᱱᱟ᱾ ᱩᱱᱤᱭ ᱢᱮᱱᱫᱟ ᱢᱤᱫ ᱥᱚᱯᱛᱟᱦ ᱯᱚᱨ ᱜᱟᱱ ᱦᱟᱸᱜ ᱤᱧ ᱦᱚᱧ ᱨᱩᱣᱟᱹᱲᱟ ᱦᱟᱸᱜ᱾
ᱦᱮᱸ᱾
ᱟᱫᱚ ᱤᱧᱫᱚᱧ ᱢᱮᱱ ᱵᱷᱟᱜᱟᱣ ᱟᱠᱟᱱᱟ᱾ ᱟᱫᱚ ᱤᱧᱫᱚ ᱚᱱᱟ ᱵᱟᱹᱧ ᱤᱭᱟᱹᱭᱟ᱾
ᱦᱮᱸ ᱟᱞᱚᱢ ᱯᱷᱟ ᱵᱟ ᱵᱟ ᱤᱭᱟᱹ ᱤᱭᱟᱹ ᱢᱮᱱ ᱨᱮᱱᱟᱜ ᱫᱚᱨᱠᱟᱨ ᱵᱟᱹᱱᱩᱜᱼᱟ ᱤᱱᱟᱹᱜ ᱴᱟ ᱫᱚ᱾ ᱟᱨ ᱢᱤᱫᱴᱮᱱ ᱟᱨ ᱢᱤᱫ ᱦᱚᱲ ᱛᱟᱦᱮᱱ ᱠᱟᱱ ᱛᱟᱦᱮᱱ ᱩᱱᱤ ᱩᱱᱤ ᱫᱚ ᱚᱞ ᱪᱳ ᱠᱮᱟᱫᱟᱭ ᱥᱮ ᱵᱟᱝ?
ᱤᱸᱧ ᱦᱚᱸ ᱚᱞ ᱪᱳ ᱟᱠᱟᱫ ᱪᱚᱭ ᱵᱟᱝ ᱪᱚ, ᱢᱮᱱ ᱞᱮᱫᱟᱭ ᱱᱤᱭᱟᱹ ᱱᱤᱭᱟᱹ ᱵᱟᱨ ᱜᱤᱧ ᱚᱞᱪᱳᱭᱟ᱾ ᱩᱱᱤ ᱦᱚᱸ ᱱᱩᱭ ᱞᱮᱠᱟ
ᱟᱫᱚ ᱟᱫᱚ ᱠᱞᱟᱵᱽ ᱚᱲᱟᱜ ᱞᱮᱠᱟ ᱠᱚ ᱛᱟᱦᱮᱱ ᱠᱟᱱᱟ ᱩᱱᱠᱩ ᱛᱚ ᱩᱱᱠᱩ ᱫᱚ᱾ ᱡᱟᱦᱟᱸᱭᱮ ᱛᱟᱦᱮᱱ ᱠᱟᱱᱟ ᱩᱱᱠᱩᱟᱜ ᱜᱮ ᱚᱥᱩ- ᱚᱥᱩᱵᱤᱫᱟ ᱵᱟᱹᱱᱩᱜ ᱛᱟᱢ ᱠᱷᱟᱡ ᱛ ᱢᱤᱫᱴᱟᱝ ᱡᱚᱱ ᱢᱤᱫᱴᱤᱡ ᱡᱟᱦᱟᱱᱟᱜ ᱜᱮ ᱟᱢᱟᱜ ᱨᱩᱢ ᱨᱮ ᱡᱩᱫᱤ ᱵᱟᱹᱱᱩᱭᱟ ᱥᱮ ᱦᱮᱸ ᱤᱱᱠᱮᱥ ᱠᱟ- ᱠᱟᱛᱷᱟ ᱨᱮ ᱡᱩᱫᱤ ᱢᱮᱱᱟ ᱤᱧ ᱫᱚ ᱟᱢ ᱫᱚ ᱚᱴᱳᱢᱮᱴᱤᱠ ᱮᱢ ᱢᱮᱱ ᱜᱮᱭᱟᱢ ᱟᱫᱚ ᱟᱢᱟᱜ ᱨᱩᱢ ᱨᱮ ᱵᱟᱭ ᱛᱟᱦᱮᱱ ᱠᱷᱟᱱ ᱫᱚ ᱢᱮᱱ ᱜᱮᱭᱟ ᱤᱧ ᱫᱚ ᱵᱟᱹᱧ ᱵᱟᱲᱟᱭᱟ᱾ ᱱᱚᱣᱟ ᱨᱮᱭᱟᱜ ᱫᱚ ᱪᱮᱫ ᱦᱚᱸ ᱵᱟᱝ ᱠᱟᱱᱟ ᱱᱚᱣᱟ ᱫᱚ᱾
ᱤᱧ ᱫᱚ ᱟᱭᱟᱜ ᱱᱩᱠ ᱩᱱᱠᱩ ᱠᱚ ᱡᱚᱛᱚᱧ ᱢᱮᱱ ᱟᱠᱟᱫ ᱠᱚᱣᱟ ᱢᱤᱫ ᱫᱷᱟᱣ ᱫᱚ ᱢᱟᱱᱮ ᱡᱚ ᱞᱟᱦᱟ ᱵᱟᱨ ᱵᱟᱭ ᱦᱮᱡ ᱵᱟᱲᱟ ᱞᱮᱱᱟ ᱥᱮ ᱛᱚᱠᱷᱱ ᱚᱱᱟ ᱞᱟᱦᱟᱫᱚᱧ ᱢᱮᱛᱟᱫᱮ ᱛᱟᱦᱮᱱᱟ ᱥᱮ᱾
ᱦᱮᱸ᱾
ᱛᱚᱠᱷᱚᱱ ᱨᱮᱜᱮ ᱱᱩᱠᱩᱧ ᱢᱮᱱ ᱠᱟᱜ ᱠᱚᱣᱟᱧ, ᱱᱤᱭᱟᱹ ᱵᱟᱨ ᱡᱩᱫᱤ ᱦᱤᱡᱩᱜ ᱨᱮᱦᱚᱸ ᱢᱟᱹᱞᱤᱠ ᱡᱩᱫᱤ ᱠᱳᱱᱳᱫᱤᱱ ᱡᱟᱦᱟᱱᱟᱜ ᱮ ᱢᱮᱱᱟᱭ ᱤᱧ ᱫᱚ ᱵᱟᱹᱵᱩ ᱥᱟᱯᱷᱟ-ᱥᱟᱹᱯᱷᱤ ᱟᱯᱮᱭᱟᱜ ᱧᱩᱛᱩᱢ ᱜᱮᱧ ᱞᱟᱹᱭᱟ᱾ ᱩᱱᱠᱩ ᱡᱟᱦᱟᱸ ᱛᱤᱱᱟᱹᱜ ᱚᱱᱟ ᱨᱩᱢ ᱨᱮᱱ ᱜᱤᱫᱽᱨᱟᱹ ᱢᱮᱱᱟᱜ ᱠᱚᱣᱟ ᱡᱚᱛᱚ ᱜᱤᱫᱽᱨᱟᱹ ᱥᱟᱯᱷᱟ ᱥᱟᱯᱷᱤᱧ ᱞᱟᱹᱭ ᱠᱟᱜ ᱠᱚᱣᱟ᱾ ᱟᱨ ᱱᱤᱭᱟᱹ ᱵᱟᱨ ᱫᱚ ᱩᱱᱤ ᱫᱚ ᱦᱤᱡᱩᱜ ᱦᱮᱡ ᱟᱸᱡᱚᱢ ᱢᱮ ᱱᱤᱭᱟᱹ ᱵᱟᱨ ᱫᱚ ᱦᱤᱡᱩᱜ ᱫᱚ ᱵᱟᱝ ᱥᱟᱱᱟ ᱦᱤᱡᱩᱜ ᱦᱚᱸ ᱥᱟᱱᱟᱭᱮ ᱠᱟᱱ ᱛᱟᱦᱮᱱᱟ᱾ ᱠᱤᱱᱛᱩ ᱩᱱᱤ ᱫᱚ ᱮᱭ ᱠᱟᱨᱚᱱ ᱛᱮ ᱦᱮᱡ ᱠᱮᱱᱟᱭ, ᱱᱩᱠᱩᱣᱟᱜ ᱯᱚᱨᱤᱠᱠᱷᱟ ᱪᱟᱵᱟᱭᱮᱱ ᱛᱟᱠᱚᱣᱟ ᱛᱚ ᱛᱟᱦᱚᱞᱮ ᱢᱤᱫ ᱫᱤᱱ ᱦᱮᱡ ᱠᱚ ᱢᱮᱱ ᱠᱟᱫᱮᱭᱟ᱾ ᱟᱵᱚᱨᱮᱱ ᱦᱮᱸ ᱢᱤᱫᱴᱟᱝ ᱠᱚ ᱟᱵᱚᱨᱮᱱ ᱢᱤᱫᱴᱟᱝ ᱢᱮᱱ- ᱠᱟᱫᱮᱭᱟᱭ ᱦᱤᱡᱩᱜ ᱦᱤᱡᱩᱜ ᱢᱮ ᱛᱟᱦᱚᱞᱮ᱾ ᱤᱧ ᱠᱩᱠᱤ ᱠᱟᱱᱟ ᱢᱮᱛᱟᱭ ᱠᱟᱱᱟᱹᱧ ᱪᱤ-ᱪᱮᱞᱮᱭᱟ᱾ ᱦᱮᱸ, ᱢᱮᱛᱟᱭ ᱠᱟᱹᱱᱟᱹᱧ᱾ ᱦᱮᱸ ᱦᱮᱸ ᱦᱮᱸ᱾ ᱢᱮᱛᱟᱭ ᱠᱟᱹᱱᱟᱹᱧ ᱱᱩᱭ ᱤᱭᱟᱹ ᱦᱮᱡ ᱮᱢ ᱢᱮᱱ ᱠᱟᱫᱮᱭᱟ ᱥᱮ? ᱟᱫᱚᱭ ᱢᱮᱱᱫᱟ ᱦᱮᱸ ᱢᱮᱱᱫᱩᱧ ᱢᱮᱱ ᱠᱟᱫᱮᱭᱟ᱾ ᱟᱫᱚ ᱤᱧᱦᱚᱸ ᱪᱮᱫ ᱜᱤ ᱵᱟᱹᱧ ᱢᱮᱛᱣᱟ ᱟᱫᱚᱧ ᱦᱮᱸ ᱢᱟ ᱴᱷᱤᱠ ᱜᱮᱭᱟ ᱡᱟ ᱪᱟᱹᱞᱩᱜ ᱠᱟᱱᱟ ᱪᱟᱹᱞᱩᱜ ᱪᱚ᱾ ᱤᱧ ᱫᱚ ᱪᱮᱫ ᱤᱧᱟᱹᱜ ᱫᱚ ᱪᱮᱫ ᱦᱚᱸ ᱵᱟᱧ ᱪᱮᱠᱟᱜᱮ, ᱤᱧᱟᱹᱜ ᱨᱩᱢ ᱫᱚ ᱤᱧ ᱢᱤᱱᱟᱹᱧᱟ ᱵᱟᱥ᱾ ᱟᱫᱟ ᱫᱩᱠ ᱫᱚ ᱚᱱᱟᱜᱮ- ᱦᱟᱯᱮᱱ ᱫᱤᱱ ᱦᱤᱞᱳᱜ ᱢᱟᱹᱞᱤᱠ ᱫᱚ ᱱᱮᱝᱠᱟᱱ ᱦᱚᱲ ᱜᱮ ᱢᱮᱛᱟᱢᱟ ᱛᱚ, ᱚᱱᱮ ᱚᱱᱟᱜᱮ ᱵᱟᱝᱠᱷᱟᱱ ᱫᱚ᱾ ᱪᱮᱫ ᱜᱮ ᱵᱟᱝ᱾ ᱩᱱᱠᱩ ᱫᱚ ᱵᱟᱝ ᱢ ᱩᱱᱠᱩ ᱫᱚ ᱢᱮᱱᱦ ᱵᱟᱭ ᱪᱟᱞᱟᱜᱼᱟ᱾
ᱦᱮᱸ᱾
ᱟᱫᱚ ᱚᱱᱟᱛᱤᱧ ᱢᱮᱱᱫᱟ ᱵᱟ ᱡᱟᱦᱟᱸ ᱜᱮ ᱡᱟᱦᱟᱸ ᱞᱮᱠᱟ ᱞᱮᱱᱜᱮ ᱟᱫᱚ ᱵᱟᱝ ᱢᱮᱱ ᱵᱟᱲᱟᱭᱚᱜᱼᱟ ᱚᱱᱟ ᱠᱚᱫᱚ᱾ ᱚᱱᱟ ᱛᱚᱵᱮ ᱤᱧ ᱦᱚᱧ ᱢᱮᱱ ᱮᱫᱟ ᱴᱷᱤᱠ ᱜᱮᱭᱟ᱾ᱵᱟᱠᱷᱟᱡ ᱦᱟᱸᱜ ᱫᱚᱢᱮ ᱤᱧ ᱜᱮᱠᱚ ᱨᱟᱸᱜᱟᱣᱤᱧᱟᱹ ᱦᱟᱸᱜ᱾
ᱥᱮ ᱫᱚ ᱠᱟᱱ ᱜᱮᱭᱟ᱾ ᱦᱮᱸ᱾ ᱢᱟᱱᱮ ᱥᱚᱢᱟᱝ ᱫᱦᱟᱨᱮ ᱫᱚ ᱵᱟᱠᱚ ᱢᱮᱱ ᱫᱟᱲᱮᱭᱟᱜᱼᱟ ᱫᱟᱱᱟᱝ ᱨᱮ-
ᱵᱟ ᱵᱟ ᱥᱟᱢᱟᱝ ᱨᱮᱫᱚ ᱢᱮᱱᱜᱮ ᱵᱟᱠᱚ ᱢᱮᱱᱚ, ᱚᱠᱚᱭ ᱜᱮ ᱵᱟᱠᱚ ᱢᱮᱱ ᱫᱟᱲᱮᱭᱟᱜᱼᱟ ᱡᱟᱹᱯᱤᱫ ᱡᱟᱦᱟᱸᱭ ᱡᱟᱹᱯᱤᱫ᱾ ᱠᱟᱜ ᱩᱱᱤ ᱢᱟ ᱢᱮᱱᱜᱮ ᱵᱟᱭ ᱢᱮᱱ ᱫᱟᱲᱮᱭᱟᱜᱼᱟ᱾
ᱦᱩᱸ ᱦᱩᱸ᱾
ᱨᱚᱲ ᱜᱮ ᱵᱟᱭ ᱨᱚᱲᱫᱟ ᱤᱧ ᱥᱚᱢᱟᱝ ᱚᱱᱟ ᱠᱚ ᱱᱟᱥᱮ ᱮ ᱠᱟᱛᱷᱟ ᱠᱚ᱾ ᱮᱱᱦᱤᱞᱜ ᱫᱚ ᱯᱩᱨᱟᱹ ᱤᱧ ᱫᱚ ᱡᱮᱦᱤᱞᱳᱜ ᱫᱚ ᱮᱠᱫᱚᱢ ᱱᱟᱥᱮᱭᱟᱜ ᱢᱟᱱᱮ ᱡᱩᱨ ᱢᱟᱱᱮ ᱡᱩᱨ ᱜᱚᱞᱟ ᱧᱚᱜ ᱛᱮᱜᱮ ᱢᱮᱱᱫᱚᱧ ᱢᱮᱛᱟᱜ ᱠᱚ ᱛᱟᱦᱮᱸᱱᱟ᱾ ᱡᱩᱫᱤ ᱡᱟᱦᱟᱸ ᱞᱮᱠᱟ ᱦᱩᱭᱩᱜᱼᱟ᱾ ᱛᱟᱦᱚᱞᱮ ᱡᱟᱦᱟᱞᱮᱠᱟ ᱵᱳᱞᱛᱮ ᱡᱩᱫᱤ ᱢᱟᱞᱤᱠ ᱛᱟᱹᱞᱤᱠ ᱱᱚᱝᱠᱟᱭ ᱢᱮᱱᱟ ᱤᱧ ᱫᱚᱧ ᱛᱤᱧ ᱟᱲᱟᱜ ᱤᱧ ᱫᱚᱧ- ᱦᱟᱛ-ᱛᱤᱧ ᱛᱩᱞ ᱩᱛᱟᱹᱨᱟ ᱤᱧ ᱫᱚ ᱚᱱᱟ ᱠᱚᱨᱮ ᱫᱚ ᱵᱟᱹᱱᱩᱧᱟ᱾ ᱟᱫᱚ ᱦᱮᱸ ᱢᱟ ᱴᱷᱤᱠ ᱜᱮᱭᱟ ᱡᱟ ᱦᱩᱭᱩᱜ ᱠᱟᱱᱟ ᱦᱩᱭᱪᱚ᱾
ᱢᱤᱫᱼᱫᱷᱟ ᱜᱮᱥ ᱵᱩᱡᱷᱫᱟᱢ ᱱᱤᱭᱟᱹᱫᱷᱟᱣ ᱱᱚᱣᱟ ᱴᱟᱜ ᱢᱟᱥ ᱫᱚ ᱛᱟᱢᱚᱱᱮ᱾ ᱢᱤᱫ ᱫᱷᱟᱣ ᱯᱨᱚᱵᱞᱮᱢ ᱦᱩᱭᱩᱜ ᱠᱟᱱ ᱛᱟᱦᱮᱱᱟ ᱵᱟᱝ ᱳ ᱴᱤ ᱯᱤ ᱵᱟᱝ ᱦᱤᱡᱩᱜ ᱠᱟᱱ ᱛᱟᱦᱮᱱᱟ ᱛᱚ, ᱟᱫᱚ ᱤᱭᱟᱹ ᱴᱷᱤᱠ᱾ ᱠᱟᱱᱟ ᱵᱩᱡᱽ ᱫᱟᱢ ᱟᱫᱚ ᱜᱮᱥ ᱫᱚ ᱱᱤᱭᱟᱹ ᱢᱟᱥ ᱫᱚ ᱵᱟᱧ ᱛᱩᱞᱟᱹᱣ ᱠᱟᱫᱟ ᱛᱟᱦᱞᱮ᱾ ᱟᱨ ᱜᱮᱥ ᱫᱚ ᱢᱤᱫ ᱴᱟᱝᱠᱤ ᱤᱧ ᱴᱷᱮᱱ ᱢᱮᱱᱟᱜ-ᱟ ᱥᱮ ᱦᱮᱸ᱾
ᱦᱳᱭ ᱚᱲᱟᱜ ᱨᱮ ᱡᱟᱦᱟᱸ ᱴᱟᱝᱠᱤ ᱢᱮᱱᱟᱜ ᱛᱟᱢᱟ ᱜᱮᱥᱮᱢ ᱯᱮᱨᱮᱡ ᱠᱟᱫᱟ?
ᱦᱮᱸ ᱟᱫᱚ ᱱᱤᱭᱟᱹ ᱫᱷᱟᱣ ᱳᱵᱷᱮᱱ ᱦᱟᱛᱟᱣ ᱢᱮᱱ ᱦᱩᱭᱩᱜ ᱠᱟᱱᱟ ᱦᱟᱸᱜ ᱱᱚᱣᱟ ᱵᱚᱨᱥᱟ ᱫᱤᱱ ᱦᱤᱡᱩᱜ ᱠᱟᱱᱟ ᱛᱚ᱾
ᱦᱮᱸ ᱦᱮᱸ
ᱤᱧ ᱠᱚ ᱢᱮᱱᱮᱫᱟ ᱛᱟᱦᱞᱮ ᱤᱭᱟᱹ ᱳᱵᱷᱮᱱ ᱢᱤᱫᱴᱤᱡ ᱜᱮᱥ ᱥᱮᱭ ᱢᱮᱱᱟᱜ ᱜᱮᱭᱟ᱾ ᱥᱟᱨᱟᱵᱚᱱᱤ ᱢᱟᱥ ᱨᱮ ᱡᱩᱫᱤ ᱚᱱᱠᱟ ᱡᱩᱫᱤ ᱥᱟᱦᱟᱱ ᱠᱚ ᱞᱚᱦᱚᱫᱚᱜᱼᱟ᱾ ᱟᱨ ᱚ ᱠᱟᱹᱢᱤ ᱠᱷᱚᱱ ᱦᱮᱡ ᱦᱩᱭᱩᱜᱼᱟ ᱛᱟᱦᱚᱞᱮ᱾ ᱥᱚᱢᱳᱥᱥᱟ ᱦᱩᱭᱩᱜᱼᱟ ᱛᱚ ᱛᱟᱦᱚᱞᱮ ᱦᱟᱛᱟᱣ ᱠᱟᱜ ᱦᱩᱭᱩᱜᱼᱟ᱾
ᱟᱞᱮ ᱫᱚ ᱟᱞᱮ ᱱᱚᱰᱮ ᱦᱚᱸ ᱤᱧ ᱵᱟ ᱦᱚᱸ ᱜᱮᱥ ᱫᱚ ᱦᱟᱛᱟᱣ ᱫᱚᱭ ᱦᱟᱛᱟᱣ ᱠᱟᱫᱟ ᱟᱫᱚ ᱳᱵᱷᱮᱱ ᱫᱚ ᱱᱩᱠᱩ ᱫᱚ ᱦᱟᱸᱰᱮ ᱠᱷᱚᱸᱡ ᱠᱚ ᱧᱟᱢ ᱠᱟᱫᱟ ᱛᱚ᱾
ᱦᱚᱭ ᱪᱮ ᱞᱟᱴᱩ ᱜᱮᱥ ᱮ ᱦᱟᱛᱟᱣ ᱠᱟᱫᱟ
ᱦᱮᱸ ᱤᱧ ᱴᱷᱮᱱ ᱠᱟᱱᱟ ᱡᱟᱹᱱᱤᱡ ᱟᱨ ᱯᱮᱭᱟ ᱚᱱᱚᱞ ᱯᱮᱭᱟ ᱪᱩᱞᱦᱟᱹ ᱢᱮᱱᱟᱜᱼᱟ ᱛᱤᱱᱟᱹᱜ
ᱚ
ᱛᱤᱱᱟᱹᱜ ᱫᱟᱢ ᱚᱱᱟ ᱱᱚ ᱦᱟᱡᱟᱨ
ᱦᱮᱸ ᱵᱟᱵᱟ ᱤᱭᱟᱹ ᱤᱭᱟ. ᱳᱵᱷᱮᱱ ᱱᱚ ᱦᱟᱡᱟᱨ ᱛᱮ ᱦᱟᱛᱟᱣ ᱠᱟᱫᱟᱭ
ᱩᱱᱠᱩ ᱵᱟ ᱱᱚ ᱦᱟᱡᱟᱨ ᱫᱟᱢ ᱫᱟᱢ ᱱᱚ ᱦᱟᱡᱟᱨ ᱫᱚ ᱩᱱᱠᱩ ᱫᱚ ᱯᱷᱨᱤ ᱠᱚ ᱮᱢ ᱟᱠᱟᱫ ᱠᱚᱣᱟ
ᱚ ᱟᱫᱚ ᱚᱱᱟ ᱚ ᱠᱚᱣᱟᱞᱤᱴᱤ ᱵᱷᱟᱜᱤᱭᱟ ᱦᱳᱭᱛᱳ ᱛᱟᱦᱚᱞᱮ
ᱥᱮ ᱨᱚᱠᱚᱢ ᱢᱮᱱᱟᱜᱼᱟ ᱯᱤᱭᱟ ᱪᱩᱞᱦᱟᱹ ᱢᱮᱱᱟᱜᱼᱟ
ᱠᱚᱣᱟᱞᱤᱴᱤ ᱚᱱᱩᱡᱟᱭᱤ ᱵᱟᱭ ᱧᱟᱡ ᱞᱮ ᱧᱮᱞ ᱢᱮ ᱚᱱᱟ ᱫᱚ ᱦᱩᱭᱩᱜ ᱠᱟᱱᱟ ᱠᱚᱣᱟᱞᱤᱴᱤ ᱚᱱᱩᱡᱟᱭᱤ ᱫᱟᱢ ᱫᱚ ᱱᱚᱣᱟ ᱫᱚ ᱟᱵᱤᱱ ᱡᱩᱫᱤ ᱟᱵᱚ ᱡᱟᱦᱟᱸ ᱚᱱᱮ ᱡᱟᱦᱟᱸ ᱠᱚ ᱦᱮᱸ ᱟᱨ ᱚᱱᱮ ᱚᱱᱟ ᱫᱚ ᱧᱮᱞ ᱢᱮ ᱦᱳᱭᱛᱳ ᱢᱩᱪᱷᱟᱹ ᱵᱟᱝ ᱞᱟᱣ ᱞᱟᱜᱟ. ᱣ ᱞᱟᱹᱜᱤᱫᱚᱜᱼᱟ
ᱢᱩᱨᱪᱟ ᱫᱚ ᱵᱟᱝ ᱚᱱᱟ ᱨᱮᱫᱚ ᱢᱩᱨᱪᱟ ᱫᱚ ᱵᱟᱝ ᱞᱟᱜᱟ ᱟ, ᱯᱩᱨᱟᱹ ᱤᱭᱟᱹ ᱠᱚᱨᱟ ᱤᱭᱟᱹ ᱢᱮᱱᱟᱜᱼᱟ ᱢᱟᱱᱮ
ᱟᱨ ᱟᱵᱚ ᱟᱵᱚ ᱭᱟᱜ ᱧᱮᱞᱚᱜ ᱟᱵ ᱡᱟᱦᱟᱸ ᱵᱚᱱ ᱵᱮᱵᱚᱦᱟᱨᱟ ᱥᱮ ᱡᱟᱦᱟᱸ ᱵᱚᱱ ᱵᱮᱵᱚᱦᱟᱨ ᱛᱟᱦᱮᱱ ᱱᱟᱥᱮ ᱟᱵᱚ ᱫᱚ ᱚ ᱜᱟᱡᱽᱡᱷᱚ ᱵᱮᱵᱚᱦᱟᱨ ᱦᱮᱰᱮᱡᱚᱜ ᱠᱟᱱ ᱠᱷᱟᱱ ᱦᱮᱰᱮᱡᱚᱜ ᱠᱟᱱ ᱜᱮᱭᱟᱭ ᱚᱱᱠᱟ ᱚᱱᱟ ᱱᱚᱣᱟ ᱠᱤ ᱟᱢ ᱫᱚ ᱱᱚᱣᱟ ᱫᱚ ᱪᱩᱞᱦᱟᱹ ᱠᱟᱱᱟ ᱠᱤ
ᱦᱩᱸ ᱟᱨ ᱚᱱᱟ ᱫᱚ ᱛᱤᱱᱟᱹᱜ ᱫᱟᱢ ᱚᱱᱟ ᱜᱮ ᱵᱟᱨᱚ ᱱᱚᱥᱚ ᱵᱟᱨᱚᱥᱚ ᱜᱟᱱ ᱡᱟᱹᱱᱤᱡ ᱫᱟᱢᱚᱜᱼᱟ ᱦᱮᱸ
ᱦᱮᱸ ᱚᱱᱟ ᱫᱚ ᱥᱟᱵ ᱠᱟᱵ ᱢᱮ ᱦᱟᱡᱟᱨ ᱴᱟᱠᱟ ᱚᱱᱟ ᱫᱚ
ᱦᱩᱸᱢ
ᱦᱟᱡᱟᱨ ᱴᱟᱠᱟ ᱫᱚ ᱦᱩᱭᱩᱜ ᱠᱟᱱᱟ ᱪᱩᱞᱦᱟᱹ ᱨᱮᱭᱟᱜ ᱡᱟᱦᱟᱸ ᱚᱱᱟ ᱫᱚᱲᱚᱢᱟᱜ ᱴᱷᱤᱠ ᱜᱮ ᱢᱟ ᱛᱚ ᱫᱩᱥᱚ ᱴᱟᱠᱟ ᱥᱮ ᱟᱲᱟᱭ ᱥᱚ ᱴᱟᱠᱟ ᱡᱚᱲᱟ ᱠᱚ ᱡᱳᱲᱟ ᱠᱚ ᱟ. ᱠᱷᱤᱨᱤᱧᱟ
ᱦᱩᱸᱢ ᱱᱤᱭᱟᱹ ᱫᱚ ᱱᱤᱭᱟᱹ ᱫᱚ ᱩᱱ ᱫᱤᱱ ᱫᱚ ᱤᱧ ᱦᱚᱸ ᱵᱟᱹᱧ ᱧᱮᱞ ᱠᱟᱫ ᱛᱟᱦᱮᱸᱱᱟ ᱦᱟᱸᱰᱮ ᱟᱞᱮ ᱚᱲᱟᱜ ᱨᱮᱜᱮ ᱛᱟᱦᱮᱸ ᱠᱟᱱᱟ ᱛᱟᱞᱦᱮ ᱢᱤᱫ ᱫᱤᱱ ᱤᱧ ᱵᱟᱭ ᱢᱤᱛᱟᱹᱧ ᱠᱟᱱᱟ ᱪᱚ ᱛᱟᱦᱞᱮ ᱱᱤᱭᱟᱹ ᱞᱟᱝ ᱤᱫᱤ ᱦᱚᱴᱚ ᱠᱟᱜᱼᱟ ᱱᱚᱰᱮ ᱟᱹᱜᱩ ᱦᱩᱭ ᱠᱟᱱᱟ ᱦᱩᱸ ᱟᱹᱜᱩ ᱦᱩᱭ ᱠᱟᱱᱟ ᱱᱚᱰᱮ ᱜᱮ ᱟᱫᱚ ᱱᱚᱰᱮ ᱜᱮ ᱤᱧᱵᱟ ᱢᱤᱛᱟ. ᱧ ᱠᱟᱱᱟ ᱦᱟᱸᱰᱮ ᱜᱮ ᱦᱟᱸᱜ ᱞᱟᱲᱟᱭᱟ ᱤᱧ ᱢᱟ ᱵᱟ. ᱧ ᱧᱮᱞ ᱠᱟᱫ ᱛᱟᱦᱮᱱᱟ ᱛᱚᱠᱛᱟ ᱞᱟᱛᱟ ᱨᱮ ᱛᱟᱦᱮ ᱠᱟᱱᱟ ᱛᱟᱦᱞᱮ ᱧᱮᱞ ᱠᱟᱜ ᱛᱟᱦᱮ ᱱᱟᱹᱧ ᱢᱮᱱᱟᱜ-ᱟ ᱟᱫᱚ ᱪᱮᱫ ᱠᱟᱱᱟ ᱡᱤᱱᱤᱥ ᱠᱟᱱᱟ ᱚᱱᱟ ᱫᱚ ᱵᱟᱹᱧ ᱧᱮᱞ ᱠᱟᱫ ᱛᱟᱦᱮᱱᱟ ᱦᱤᱛᱳᱜ ᱤᱧ ᱧᱮᱞ ᱫᱟ ᱟᱹᱰᱤ ᱥᱮ ᱨᱚᱠᱚᱢ ᱢᱮᱱᱟᱜᱼᱟ ᱟᱨ ᱮᱥᱴᱮᱨᱟ ᱡᱟᱹᱱᱤᱡ ᱵᱟᱨᱭᱟ ᱪᱩᱞᱦᱟᱹ ᱟᱨᱚ ᱢᱮᱱᱟᱜ ᱠᱟᱫᱟ ᱪᱩᱞᱦᱟᱹ ᱢᱟᱱᱮ ᱤᱭᱟᱹ ᱢᱟᱱᱮ ᱵᱟᱹᱭ ᱥᱟᱹᱣ ᱛᱮ ᱴᱳᱴᱟᱞ ᱪᱩᱞᱦᱟᱹ ᱢᱟ ᱯᱮᱭᱟ ᱢᱮᱱᱟᱜᱼᱟ ᱟᱨ ᱪᱩᱞᱦᱟᱹ ᱪᱮᱛᱟᱱ ᱨᱮ ᱢᱤᱫ ᱴᱟᱝ ᱵᱟᱠᱚ ᱵᱟᱹᱭ ᱥᱟᱹᱣᱼᱟ ᱫᱚᱲᱚᱢ ᱢᱟᱜ ᱨᱮ ᱮᱥᱴᱟᱨᱟ ᱵᱟᱨᱭᱟ ᱥᱮ ᱛᱤᱱᱟᱹᱜ ᱢᱮᱱᱟᱜ ᱠᱟᱫᱟ
ᱦᱩᱸᱢ
ᱵᱷᱟᱤ ᱜᱮᱭᱟ ᱧᱮᱞᱛᱮ ᱴᱷᱤᱠ ᱜᱮᱭᱟ ᱴᱷᱤᱠ ᱜᱤ ᱫᱟᱨᱩᱢ ᱧᱮᱞᱚᱜ ᱠᱟᱱᱟ
ᱦᱩᱸ ᱯᱩᱨᱟᱹ ᱛᱷᱟᱦᱞᱮᱢ ᱥᱮᱴ ᱠᱟᱫᱟ ᱥᱮ ᱟᱣᱨᱤᱢ ᱥᱮᱴ ᱟ ᱮᱠᱷᱚᱱ ᱫᱚ
ᱟᱫᱚ ᱚᱱᱟ ᱤᱭᱟᱹ ᱯᱟᱭᱤᱯ ᱨᱮᱜᱩᱞᱮᱴᱟᱨ ᱯᱟᱭᱤᱯ ᱵᱟᱝ ᱟᱹᱜᱩ ᱦᱩᱭ ᱠᱟᱱ ᱟᱫᱚ ᱚᱱᱟ ᱦᱩᱧ ᱢᱮᱱ ᱫᱟ ᱛᱷᱳᱲᱟ ᱫᱚ ᱧᱮᱞ ᱠᱟᱛᱮᱜ ᱦᱟᱛᱟᱣ ᱦᱩᱭᱩᱜᱼᱟ ᱚᱱᱟ ᱫᱚ ᱥᱟᱵ ᱠᱟᱜ ᱟᱢ ᱯᱮᱭᱟ ᱢᱮᱱᱟᱜᱼᱟ ᱥᱮ ᱚᱱᱟ ᱥᱟᱭᱤᱡᱽ ᱠᱚ ᱡᱩᱫᱤ ᱢᱤᱫ ᱜᱮ ᱧᱟᱢᱚᱜᱼᱟ ᱥᱮ ᱥᱟᱭᱤᱡᱽ ᱫᱚ ᱢᱟᱱᱮ ᱤᱭᱟᱹ ᱫᱚ ᱤᱭᱟ. ᱨᱮᱱᱟᱜ ᱠᱟᱱᱟ ᱛᱚ ᱵᱟᱝ ᱤᱧ ᱫᱩᱧ ᱢᱮᱱᱫᱟ ᱯᱟᱥᱮ ᱯᱟᱭᱤᱯ ᱮᱠᱴᱩ ᱢᱳᱴᱟ ᱜᱮ ᱛᱟᱦᱚᱞᱮ ᱢᱮᱱ ᱫᱟ ᱮᱠᱴᱩ ᱧᱮᱞ ᱠᱟᱛᱮᱜ ᱜᱮ ᱦᱟᱛᱟᱣ ᱟᱹᱜᱩ ᱦᱩᱭᱩᱜᱼᱟ
ᱚ ᱛᱟ ᱯᱮᱭᱟ ᱨᱮᱭᱟᱜ ᱫᱚ ᱟᱨ ᱯᱟᱥᱮ ᱮᱠᱴᱩ ᱢᱚᱴᱟ ᱧᱚᱜ ᱛᱟᱦᱮᱱᱟ ᱥᱮ ᱪᱮᱫ ᱯᱟᱭᱤᱯ
ᱦᱮᱸ ᱦᱩᱸ ᱦᱮᱸ
ᱟᱨ ᱠᱳᱣᱟᱞᱤᱴᱤᱸ ᱵᱷᱟᱭᱟ ᱵᱷᱟᱭᱟ ᱚᱱᱟ ᱫᱚ ᱵᱷᱟᱜᱤ ᱵᱷᱟᱜᱤ ᱠᱳᱣᱟᱞᱤᱴᱤ ᱜᱮ ᱦᱟᱛᱟᱣ ᱜᱮ ᱴᱷᱤᱠ ᱟ ᱦᱮᱸᱥᱮ ᱵᱟ
ᱦᱩᱸ
ᱜᱮᱥ ᱨᱮᱭᱟᱜ ᱫᱟᱢ ᱧᱮᱞᱛᱮ ᱯᱮᱴᱨᱳᱞ ᱧᱮᱞ ᱢᱮ ᱜᱮᱥ ᱦᱚᱸ ᱫᱟᱢ ᱫᱚ ᱠᱚᱢ ᱨᱮᱭᱟᱜ ᱫᱚ ᱵᱟᱝ ᱠᱚᱢ ᱠᱟᱱᱟ ᱟᱫᱚ ᱠᱚᱢ ᱦᱚᱸ ᱵᱟᱝ ᱠᱚᱢᱚᱜᱼᱟ ᱦᱮᱥᱮ ᱢᱤᱫ ᱫᱷᱟ ᱵᱤᱥᱤ ᱞᱮᱠᱷᱟᱱ
ᱵᱟ ᱟᱫᱚ ᱵᱟᱝ ᱠᱚᱢᱚ ᱠᱳᱱᱳ ᱴᱷᱤᱠ ᱵᱟᱹᱱᱩᱜᱼᱟ ᱵᱟ ᱧᱮᱞ ᱞᱮᱜᱮ ᱵᱚᱱ ᱡᱟᱦᱟᱸ ᱞᱮᱠᱟ ᱠᱟᱛᱮᱜ ᱜᱮ ᱟᱹᱥᱩᱞᱚᱜ ᱛᱚ ᱦᱩᱭᱩᱜᱼᱟ
ᱦᱮᱸ
ᱟᱢ ᱫᱚ ᱚᱠᱟ ᱠᱷᱚᱡ ᱟᱢ ᱫᱚ ᱚᱱᱞᱟᱭᱤᱱ ᱨᱮᱢ ᱚᱰᱟᱨᱟ ᱥᱮ ᱤᱭᱟᱹ ᱤᱭᱟᱹ ᱠᱷᱚᱱ
ᱟᱫᱚ ᱦᱟᱸᱜ ᱪᱮᱫ ᱠᱚ ᱢᱮᱱᱫᱟ ᱦᱟᱸᱜ ᱦᱟᱛᱟᱣ ᱠᱚ ᱢᱮᱱ ᱠᱟᱫᱟ ᱛᱚ ᱦᱟᱸᱜ ᱚᱯᱷᱞᱟᱭᱤᱱ ᱜᱮ ᱦᱟᱛᱟᱣ ᱦᱩᱭᱩᱜᱼᱟ ᱦᱮᱸ ᱜᱷᱟᱴᱤ ᱨᱮᱫᱚ ᱢᱮᱱᱟᱜᱼᱟ ᱱᱚᱰᱮ ᱨᱟᱡᱟᱢᱮᱞᱟ ᱨᱮᱜᱮ ᱢᱮᱱᱟᱜᱼᱟ ᱟᱫᱚ ᱫᱚᱢᱮ ᱠᱚᱣᱟᱞᱤᱴᱤ ᱮᱢ ᱧᱟᱢᱟ ᱠᱤ ᱱᱚᱣᱟ ᱠᱚᱨᱮ ᱫᱚ ᱱᱚᱣᱟ ᱠᱚᱫᱚ ᱦᱩᱭᱩᱜᱼᱟ ᱡᱟᱦᱟᱸ ᱪᱟᱹᱞᱩ ᱢᱟᱞ ᱡᱟᱦᱟᱸ ᱞᱮᱠᱟ ᱪᱟᱹᱞᱩᱜᱼᱟ
ᱦᱮᱸ ᱟᱯᱮ ᱥᱟᱫᱟ ᱥᱤᱯᱴᱤ ᱚᱰᱮ ᱵᱚᱱ ᱵᱮᱵᱚᱦᱟᱨᱮᱫ ᱛᱟᱦᱮᱱᱟ ᱚᱱᱠᱟᱱᱟᱜ ᱜᱮ
ᱦᱮᱸ ᱚᱱᱠᱟᱱᱟᱜ ᱜᱮ ᱦᱟᱛᱟᱣ ᱦᱩᱭᱩᱜᱼᱟ ᱵᱟᱠᱷᱟᱱ ᱚᱱᱟ ᱠᱚ ᱵᱤᱥᱤ ᱠᱷᱚᱱ ᱫᱚ ᱦᱟᱛᱟᱣ ᱢᱟᱥᱮ ᱱᱚᱣᱟ ᱵᱚᱨᱥᱟ ᱦᱚᱛᱮ ᱛᱮᱭ ᱵᱮᱵᱚᱦᱟᱨ ᱦᱩᱭᱩᱜᱼᱟ ᱦᱟᱸᱜ
ᱦᱩᱸ
ᱤᱧ ᱤᱧᱜᱚ ᱢᱮᱫ ᱛᱟᱦᱮᱱᱟ ᱡᱮ ᱦᱟᱛᱟᱣ ᱟᱹᱜᱩ ᱦᱩᱭᱩᱜᱼᱟ ᱪᱮᱹᱠᱟᱭᱱᱟᱭ
ᱴᱷᱤᱠ ᱜᱮᱭᱟ ᱛᱟᱦᱞᱮ ᱟᱢ ᱠᱚᱞᱟᱧᱟ ᱥᱮ ᱤᱧ ᱠᱚᱞᱟ
ᱦᱮᱸ ᱤᱧ ᱠᱚᱞᱟᱢ ᱠᱟᱱᱟ
ᱦᱮᱸ ᱢᱟ ᱟᱢ ᱜᱮ ᱦᱟᱜ ᱠᱚᱞ ᱢᱮ ᱛᱟᱦᱚᱞᱮ ᱢᱟ
ᱦᱮᱸ